ᱦᱮᱞᱳ᱾
ᱦᱮᱸ ᱦᱮᱸ ᱨᱚᱲ ᱠᱚ ᱟᱸᱡᱚᱢᱚᱜ ᱠᱟᱱᱟ ᱥᱮ ᱵᱟᱝᱟ?
ᱦᱳᱭ ᱟᱸᱡᱚᱢᱚᱜ ᱠᱟᱱ ᱜᱮᱭᱟ᱾ ᱟᱨ ᱤᱧᱟᱹᱜ ᱨᱚᱲ ᱟᱸᱡᱚᱢᱚᱜ ᱠᱟᱱᱟ ᱥᱮ ᱵᱟᱝ?
ᱦᱚᱸ ᱟᱸᱡᱚᱢᱚᱜ ᱠᱟᱱ ᱜᱮᱭᱟ ᱱᱟᱯᱟᱭ ᱜᱮ ᱦᱳᱭ ᱾ ᱪᱮᱜ ᱠᱚᱯᱮ ᱪᱤᱠᱟᱹᱭᱮᱜᱼᱟ ᱱᱤᱛᱚᱜ ᱫᱚ?
ᱦᱳᱭ ᱚᱲᱟᱜ ᱨᱮᱜᱮ ᱢᱮᱱᱟᱜ ᱞᱮᱭᱟ ᱫᱟᱠᱟ ᱠᱚ ᱡᱚᱢ ᱞᱟᱹᱜᱤᱜ᱾ ᱡᱚᱢ ᱵᱟᱲᱟᱭ ᱦᱩᱭᱩᱜᱼᱟ᱾ ᱟᱨ ᱟᱯᱮ ᱫᱚ ᱚ ᱟᱯᱮ ᱫᱚ ᱪᱮᱫ ᱯᱮ ᱪᱤᱠᱟᱹᱭᱮᱜᱼᱟ?
ᱟᱞᱮ ᱫᱩᱲᱩᱵ ᱵᱟᱲᱟᱣ ᱠᱟᱱᱟᱞᱮ ᱨᱩᱴᱤ ᱨᱟᱯᱟᱜ ᱠᱚ ᱢᱮᱛᱟᱣ ᱠᱟᱫᱤᱧᱟ ᱨᱩ ᱴᱤ ᱨᱮᱠᱚ ᱨᱟᱯᱟᱜ ᱦᱩᱭᱩᱜ ᱛᱤᱧᱟᱹ ᱱᱟᱦᱟᱜ ᱟᱨ ᱥᱤᱯᱤᱭ ᱠᱟᱜᱼᱟᱹᱧ ᱟᱫᱚ ᱚᱱᱟᱜᱮ ᱨᱟᱯᱟᱜ ᱦᱩᱭᱩᱜ ᱛᱤᱧᱟᱹ ᱱᱟᱦᱜ
ᱨᱩ-ᱨᱩᱴᱤ ᱯᱮ ᱨᱟᱯᱟᱜᱟ?
ᱵᱟᱝᱟ ᱱᱮ ᱱᱤᱛᱚᱜ ᱫᱚ ᱟᱨ ᱱᱤᱛᱚᱜ ᱫᱚ ᱵᱮᱥ ᱟᱹᱭᱩᱵ ᱵᱮᱲᱟ ᱫᱚ ᱨᱩᱴᱤ ᱜᱮᱞᱮ ᱡᱚᱢ ᱜᱮᱭᱟ ᱵᱟᱨᱭᱟ ᱠᱟᱛ ᱛᱮ ᱚᱱᱟ ᱫᱚ ᱱᱤᱛᱚᱜ ᱫᱚ ᱞᱚᱜᱚᱱ ᱜᱮ ᱨᱟᱠᱟᱜ ᱨᱟᱯᱟᱜ ᱦᱩᱭᱩᱜ ᱟᱹᱱᱤᱡ ᱱᱟᱦᱟᱜ ᱫᱚᱥ ᱢᱤᱱᱤᱴ ᱠᱷᱟᱱ ᱜᱮ ᱦᱩᱭ ᱜᱚᱫᱚᱜᱼᱟ ᱡᱟᱹᱥᱛᱤ ᱜᱷᱟᱹᱲᱤᱡ ᱫᱚ ᱵᱟᱝ ᱞᱟᱜᱟᱜᱼᱟ ᱟᱹᱱᱤᱡ ᱱᱟᱦᱟᱜ᱾ ᱦᱳᱭ ᱟᱫᱚ ᱢᱟᱲᱮ ᱥᱤᱯᱤ ᱫᱚ ᱠᱟᱜ ᱠᱷᱟᱱ ᱫᱚ ᱚᱱᱮ ᱵᱮᱥ ᱵᱦᱟᱜᱮ ᱥᱟᱺᱦᱤᱡ ᱨᱤᱫ᱾
ᱚ ᱚᱱᱮ ᱡᱟᱦᱟᱯᱮ ᱯᱤᱴᱷᱟᱹᱭᱟ ᱚᱱᱟ ᱫᱚ ᱟᱯᱮ ᱫᱚ ᱨᱩᱴᱤ ᱨᱟᱯᱟᱜ ᱚᱝᱠᱟ ᱯᱮ ᱢᱮᱛᱟᱜ ᱜᱮᱭᱟ?
ᱫᱷᱟᱜ ᱟᱨ ᱯᱤᱴᱷᱟᱹ ᱟᱞᱟᱫᱟ ᱯᱤᱴᱷᱟᱹ ᱢᱟᱱᱮ ᱦᱚᱞᱚᱝ ᱯᱤᱴᱷᱟᱹ ᱡᱤᱞ ᱯᱤᱴᱷᱟᱹ ᱚᱱᱟ ᱟᱞᱟᱫᱟ ᱟᱨ ᱨᱩᱴᱤ ᱟᱞᱟᱫᱟ ᱩᱢ ᱵᱟᱢ ᱡᱚᱢ ᱵᱟᱲᱟᱣ ᱠᱟᱜ ᱨᱩᱴᱤ ᱫᱚ?
ᱨᱩᱴᱤ ᱨᱩᱴᱤ ᱢᱟ ᱦᱚᱭ ᱯᱤᱴᱷᱟᱹ ᱜᱮᱛᱚ ᱞᱮ ᱢᱮᱛᱟᱜᱼᱟ ᱛᱚ᱾
ᱚ ᱦᱚᱸ ᱟᱯᱮ ᱫᱚ ᱢᱚᱱᱮ ᱨᱩᱴᱤ ᱫᱚ ᱯᱤᱴᱷᱟᱹ ᱢᱮᱛᱟ ᱟᱞᱮ ᱫᱚ ᱨᱩᱴᱤ ᱫᱚ ᱨᱩᱴᱤ ᱜᱮ ᱞᱮ ᱢᱮᱛᱟᱜᱼᱟ ᱱᱤᱡ᱾
ᱚ ᱥᱮ ᱚᱱᱟ ᱯᱟᱨᱩᱴᱤ ᱢᱮᱱᱫᱟ?
ᱯᱟᱨᱩᱴᱤ ᱠᱚᱫᱚ. ᱵᱟᱝᱟ, ᱯᱟᱨᱩᱴᱤ ᱠᱚ ᱫᱚ. ᱵᱟᱝᱟ ᱟ ᱚᱱᱮ ᱧᱤᱫᱟᱹ ᱵᱮᱲᱟ ᱠᱚ ᱡᱚᱢ ᱜᱮ ᱫᱚ ᱨᱩᱴᱤ ᱜᱤ, ᱦᱟᱴ ᱟᱴᱟ ᱨᱩᱴᱤ᱾
ᱦᱳᱭ ᱦᱳᱭ ᱟᱫᱚ ᱚᱱᱟ ᱫᱚ ᱟᱞᱮ ᱫᱚ ᱯᱤᱴᱷᱟᱹ ᱞᱮ ᱢᱮᱛᱟᱜ-ᱟ᱾ ᱟᱫᱚ ᱚᱱᱟ ᱫᱚ ᱚᱠᱟᱞᱮ ᱞᱮᱠᱟ ᱯᱷᱟᱨᱟᱵ ᱯᱟᱴᱟ ᱤᱭᱟᱹ ᱟᱝᱜᱽᱨᱟ ᱨᱮᱥᱮ ᱪᱮᱜ ᱠᱚᱨᱮ?
ᱛᱟᱣᱟ ᱨᱮ, ᱛᱟᱣᱟ ᱨᱮ ᱪᱩᱞᱦᱟᱹ ᱨᱮ ᱛᱟᱜᱟ ᱛᱟᱣᱟᱢ ᱫᱚᱦᱚ ᱠᱮᱜ-ᱟ ᱚᱱᱟ ᱨᱮᱜᱮᱢ ᱥᱮᱸᱠᱟᱣ ᱠᱮᱜ-ᱟ ᱨᱩᱴᱤ ᱛᱮᱭᱟᱨᱮᱱᱟ ᱯᱷᱩᱞᱠᱟᱹ ᱯᱷᱩᱞᱠᱟᱹ᱾
ᱚ ᱟᱪᱪᱷᱟ ᱟᱪᱪᱷᱟ᱾
ᱦᱳᱭ ᱟᱯᱮ ᱫᱚ ᱢᱟᱢᱮ ᱨᱩᱴᱤ ᱫᱚ ᱯᱤᱴᱷᱟ ᱯᱮ ᱢᱮᱛᱟᱜ-ᱟ ᱥᱮ᱾
ᱦᱳᱭ ᱟᱞᱮ ᱫᱚ ᱨᱩᱴᱤ ᱫᱚ ᱯᱤᱴᱷᱟ᱾ ᱟᱰᱤ ᱠᱚᱛᱮ ᱫᱚ ᱨᱩᱴᱤ ᱜᱮ᱾ ᱟᱨ ᱦᱚᱸ ᱟᱞᱮ ᱫᱚ ᱱᱟᱜ ᱯᱤᱴᱷᱟᱹ᱾
ᱟᱯᱮ ᱫᱚ ᱚᱠᱟ ᱥᱮᱱ ᱨᱮᱜ ᱦᱚᱲ ᱠᱟᱱᱟ ᱯᱮ ᱛᱟᱦᱚᱞᱮ ᱚᱱᱠᱟ ᱯᱮ ᱢᱮᱛᱟᱜ ᱜᱮ ᱛᱚ᱾
ᱟᱞᱮ ᱫᱚ ᱢᱩᱨᱥᱤᱫᱟᱵᱟᱫᱽ ᱨᱮᱱ ᱠᱟᱱᱟ ᱞᱮ᱾
ᱚᱱᱟ ᱠᱷᱟᱛᱤᱨ ᱨᱚᱲ ᱫᱚ ᱟᱞᱟᱫᱟ ᱟᱞᱟᱫᱟ ᱜᱮᱛᱟ ᱯᱮᱭᱟ᱾ ᱛᱚ ᱜᱮᱪᱷᱮ ᱠᱟᱹᱴᱤᱡ ᱮ ᱟᱞᱟᱫᱟ ᱟᱞᱟᱫᱟ ᱜᱮ ᱵᱩᱡᱷᱟᱹᱜ ᱠᱟᱱᱟ᱾ ᱟ ᱟᱞᱮ ᱥᱮᱱ ᱢᱩᱨᱥᱤᱫᱟᱵᱟᱫᱽ ᱨᱮ ᱦᱚᱲ ᱫᱚ ᱠᱟᱹᱴᱤᱡ ᱟᱞᱟᱫᱟ ᱴᱟᱱ ᱜᱮᱠᱚ ᱨᱚᱲᱟ᱾
ᱦᱮᱸᱻ
ᱦᱳᱭ ᱟᱫᱚ ᱟᱞᱮ ᱦᱚᱭ ᱨᱩᱴᱤ ᱨᱩᱴᱤ ᱴᱤ ᱱᱟᱦᱟᱜ ᱦᱩᱭᱩᱜ-ᱟ ᱱᱤᱦᱟᱜ᱾
ᱛᱟᱦᱚᱞᱮ ᱨᱩᱴᱤ ᱥᱟᱞᱟᱜ ᱫᱚ ᱟᱨ ᱪᱮᱜ ᱯᱮ ᱡᱚᱢᱟ?
ᱨᱩᱴᱤ ᱥᱟᱞᱟᱜ ᱟᱞᱮ ᱨᱩᱴᱤ ᱥᱟᱞᱟᱜ ᱫᱚ ᱟᱸᱰᱤ ᱠᱤᱪᱷᱩ ᱡᱚᱢ ᱜᱟ᱾ ᱱᱚᱣᱟ ᱦᱮ ᱦᱟᱜ ᱱᱤᱛᱚᱜ ᱫᱚ ᱱᱟᱜ ᱫᱟᱹᱞ ᱫᱟᱹᱞ ᱱᱟᱜ ᱩᱛᱩ ᱦᱩᱭ ᱠᱟᱱᱟ᱾ ᱫᱟᱹᱞ ᱫᱟᱹᱞ ᱞᱮ ᱡᱚᱢᱟ᱾ ᱟᱨ ᱟ ᱟᱨ ᱦᱟᱹᱠᱩ ᱛᱟᱦᱮᱸ ᱠᱟᱱᱟ ᱦᱟᱹᱠᱩ ᱢᱟᱱᱮ ᱦᱟᱹᱠᱩ ᱞᱟᱡ ᱞᱮ ᱩᱛᱩ ᱞᱮᱜ ᱠᱚᱣᱟ᱾ ᱟ ᱦᱟ ᱢᱟᱱᱮ ᱦᱟᱹᱠᱩ ᱞᱮ ᱩᱛᱩ ᱞᱮᱜᱟ ᱞᱮ᱾ ᱟᱫᱚ ᱚᱱᱟᱜᱮ ᱚᱱᱮ ᱥᱚᱵᱽᱡᱤ ᱥᱟᱞᱟᱜ ᱥᱚᱵᱽᱡᱤ ᱥᱟᱞᱟᱜ ᱠᱟᱹᱴᱤᱡ ᱪᱩᱞᱩᱝ᱾ ᱡᱟᱹᱥᱛᱤ ᱫᱚ ᱵᱟᱝ ᱠᱟᱹᱴᱤᱡ ᱪᱩᱞᱩᱝ ᱜᱮ᱾ ᱦᱩᱰᱩᱜ ᱪᱩᱞᱩᱝ ᱜᱮ ᱠᱟᱴᱤᱡ ᱟ ᱠᱚᱥᱟᱣ ᱠᱚᱥᱟᱣ ᱠᱟᱛᱮᱜ ᱩᱛᱩ ᱢᱮ᱾ ᱟᱹᱰᱤ ᱪᱮᱦᱨᱟ ᱵᱩᱡᱷᱟᱹᱜ-ᱟ ᱯᱩᱨᱟᱹ᱾ ᱢᱚᱡᱽ ᱜᱮ ᱵᱩᱡ
ᱪᱮᱜ ᱞᱮᱠᱟ ᱠᱚ ᱩᱛᱩᱭ ᱜᱮᱭᱟ ᱦᱟᱠᱳ ᱞᱟᱡ ᱫᱚ?
ᱦᱟᱠᱩ ᱞᱟᱡ ᱫᱚ ᱟᱞᱮ ᱥᱮᱫ ᱞᱟᱦᱟ ᱨᱮ ᱫᱚ ᱚᱯᱷᱟᱨ ᱦᱩᱛᱩᱢ ᱦᱮᱢ ᱠᱮᱜᱟ ᱚᱱᱠᱟ ᱛᱟᱨᱯᱚᱨᱮ ᱚᱱᱟ ᱚᱱᱟ ᱟᱠᱚᱣᱟᱜ ᱦᱟᱹᱠᱩᱣᱟᱜ ᱞᱟᱡ ᱛᱮᱢ ᱦᱩ ᱛᱟᱯᱚᱨᱮ ᱢᱚᱥᱞᱟ ᱠᱚ ᱢᱮᱥᱟ ᱠᱟᱛᱮᱜ ᱚᱱᱟ ᱵᱷᱟᱹᱜᱤ ᱞᱮ ᱠᱟᱢ ᱤᱭᱟᱹᱭᱟ ᱯᱷᱮᱥᱴ ᱢᱮᱥᱟ ᱜᱮᱭᱟ ᱤᱥᱤᱱ ᱦᱚᱪᱚᱭᱟᱢ᱾ ᱯᱳᱭᱞᱳ ᱢᱚᱥᱞᱟ ᱛᱟᱨᱯᱚᱨᱮ ᱠᱩᱞᱮ ᱢᱮᱥᱟᱭᱟ ᱛᱟᱯᱚᱨᱮ ᱚᱱᱟ ᱠᱟᱹᱴᱤᱡ ᱜᱷᱟᱱᱴᱟ ᱵᱟᱲᱟ ᱠᱟᱛᱮ ᱛᱮᱱ ᱠᱟᱛᱮᱜ ᱛᱟᱯᱚᱨᱮ ᱡᱟᱦᱟᱸ ᱡᱟᱦᱟᱸ ᱥᱚᱵᱽᱡᱤ ᱜᱮ, ᱡᱮᱢᱚᱱ ᱠᱤ ᱠᱩᱫᱽᱨᱤ ᱟᱞᱩ ᱠᱩᱸᱫᱽᱨᱤ ᱛᱮ ᱦᱚᱸ ᱱᱟᱯᱟᱭ ᱵᱩᱡᱷᱟᱹᱜᱼᱟ ᱠᱩᱸᱫᱽᱨᱤ ᱛᱮ ᱦᱚᱸ ᱟᱨ ᱟᱞᱩ ᱛᱮ ᱱᱟᱯᱟᱭ ᱵᱩᱡᱷᱟᱹᱜᱼᱟ᱾ ᱛᱚ ᱵᱟᱨᱭᱟ ᱜᱮ ᱠᱩᱸᱫᱽᱨᱤ ᱟᱞᱩ ᱢᱮᱥ ᱥᱟᱦᱟ ᱠᱟᱤᱧ ᱤᱧ ᱫᱚ᱾ ᱚᱱᱟᱜᱮ ᱚᱱ ᱩᱛᱩ ᱠᱟᱛᱮᱜ ᱟᱢ ᱵᱷᱟᱹᱜᱤ ᱞᱮᱠᱟ ᱦᱟᱸᱰᱟᱜ ᱵᱟᱲᱟ ᱠᱟᱛᱮᱜ ᱠᱟᱹᱴᱤᱡ ᱪᱩᱞᱩᱝ ᱫᱟᱜ ᱤᱧ ᱫᱩᱞᱟᱜᱼᱟ ᱦᱮᱰᱮᱡ ᱦᱚᱪᱚᱭᱤᱧ᱾ ᱤᱱᱠᱟᱹ ᱟ ᱟᱡᱮᱫ ᱟᱡᱮᱫ ᱡᱟᱛᱮ ᱛᱟᱦᱮᱸᱱ ᱢᱟ᱾ ᱠᱟᱹᱴᱤᱡ ᱦᱮᱣᱮᱨ ᱦᱮᱣᱮᱨ ᱵᱩᱡᱷᱟ ᱟᱱᱤᱡ ᱠᱟᱹᱴᱤᱡ ᱦᱟᱹᱠᱩ ᱨᱮᱱᱟᱜ ᱥᱚᱣᱟᱫ ᱵᱩᱡᱷᱟᱜᱼᱟ ᱱᱤᱡ ᱟᱹᱰᱤ ᱪᱮᱦᱨᱟ ᱵᱩᱡᱷᱟᱜᱼᱟ ᱱᱤᱡ᱾
ᱚᱻ ᱟᱣ ᱟᱣ ᱦᱚᱸ ᱵᱟᱞᱮ ᱡᱚᱢ ᱞᱮᱜᱟᱣ ᱠᱟᱜᱼᱟ᱾ ᱦᱟᱹᱠᱩ ᱞᱟᱡ ᱫᱚ ᱡᱚᱢ ᱞᱮᱜᱟᱭ ᱦᱩᱭᱩᱜᱼᱟ, ᱩᱛᱩ ᱵᱟᱞᱮ ᱵᱟᱰᱟᱭ ᱥᱮ ᱦᱟᱹᱠᱩ ᱞᱟᱡ ᱩᱛᱩ ᱫᱚ ᱾ ᱚᱱᱟ ᱛᱮ ᱵᱟᱞᱮ, ᱵᱟᱞᱮ ᱡᱚᱢ ᱜᱮᱭᱟ ᱾
ᱚᱱᱮ ᱞᱟᱹᱭ ᱮᱫ ᱨᱤᱥᱤᱯᱤᱧ ᱞᱟᱹᱭᱟᱜ ᱢᱮ ᱚᱱᱠᱟ ᱜᱮ ᱪᱚᱫᱟ ᱪᱚᱫᱟ ᱤᱥᱤᱱ ᱢᱚᱴᱮ ᱟᱹᱰᱤ ᱪᱮᱨᱦᱟ ᱵᱩᱡᱷᱟᱜᱼᱟ ᱨᱮ ᱾ ᱛᱟᱦᱚᱞᱮ ᱟᱯᱮ ᱫᱚ ᱥᱤᱢ ᱞᱟᱡ ᱠᱚᱯᱮ ᱡᱚᱢ ᱠᱟᱜᱼᱟ ᱥᱮ ᱵᱟᱝᱼᱟ?
ᱵᱟᱝᱼᱟ ᱥᱤᱢ ᱞᱟᱡ ᱦᱚᱸ ᱵᱟᱞᱮ ᱡᱚᱢ ᱜᱮᱭᱟ ᱾ ᱥᱤᱢ ᱞᱮᱜᱟ ᱟᱹᱛᱩ ᱠᱚᱨᱮ ᱜᱚᱡ ᱠᱚᱣᱟ ᱥᱮ ᱯᱚᱞᱴᱤ ᱠᱚᱞᱮ ᱟᱹᱜᱩ ᱠᱚᱣᱟ ᱟᱫᱚ ᱚᱱᱚ ᱠᱚ ᱢᱟᱞᱮ ᱜᱤᱰᱤ ᱠᱟᱛᱟ ᱠᱚ ᱞᱟᱡ ᱠᱚᱢᱟ ᱾
ᱦᱮᱸ ᱛᱟᱦᱚᱞᱮ ᱟᱯᱮ ᱫᱚ ᱥᱟᱱᱛᱟᱲ ᱵᱟᱝ ᱠᱟᱱᱟ ᱯᱮ ᱾
ᱟᱫᱚ ᱟᱞᱮ ᱥᱮᱱ ᱫᱚ ᱵᱟᱠᱚ ᱡᱚᱢ ᱜᱮᱭᱟ ᱚᱱᱟ ᱜᱮ ᱵᱚᱞᱮ ᱚᱱᱟ ᱢᱟ ᱥᱮᱛᱟ ᱠᱚᱞᱮ ᱮᱢᱟ ᱠᱚᱜᱮ ᱾ ᱯᱚᱞᱴᱤ ᱚᱱᱟ ᱦᱟᱨᱛᱟ ᱠᱚᱫᱚ ᱞᱮ ᱡᱚᱢ ᱜᱮᱭᱟ ᱾ ᱯᱚᱞᱴᱤ ᱦᱟᱨᱛᱟ ᱠᱚᱫᱚ ᱞᱮ ᱡᱚᱢ ᱜᱮᱭᱟ ᱠᱤᱱᱛᱩ ᱚᱱᱟ ᱞᱟᱡ ᱠᱚᱢᱟ ᱵᱟᱞᱮ ᱡᱚᱢ ᱜᱮ ᱾
ᱵᱷᱟᱜᱮ ᱡᱤᱱᱤᱥ ᱯᱮ ᱜᱤᱰᱤ ᱠᱟᱜ ᱠᱟᱱᱟ ᱯᱨᱚᱴᱤᱱ ᱡᱤᱱᱤᱥ ᱾ ᱡᱤᱞ ᱠᱷᱚᱱ ᱥᱮ ᱞᱟᱡ ᱛᱮᱫ ᱜᱮ ᱵᱷᱟᱹᱜᱤ ᱥᱤᱵᱤᱞᱟ ᱾ ᱟᱯᱮ ᱫᱚ ᱡᱚᱢ ᱜᱮ ᱵᱟᱯᱮ ᱵᱟᱰᱟᱭᱟ, ᱚᱱᱟᱜᱤᱧ ᱢᱮᱛᱟᱢ ᱠᱟᱱᱟ ᱱᱤᱭᱟᱹ ᱮᱨᱯᱚᱨ ᱫᱚ ᱟᱞᱚ ᱯᱮ ᱜᱤᱰᱭᱟ ᱞᱟᱡ ᱠᱚᱫᱚ ᱚᱱᱟ ᱠᱚᱫᱚ ᱪᱷᱟᱰᱟᱣ ᱠᱟᱛᱮ ᱩᱛᱩᱭ ᱛᱮ ᱟᱹᱰᱤ ᱪᱮᱦᱨᱟ ᱵᱩᱡᱷᱟᱹ ᱡᱷᱟᱹᱜ-ᱟ ᱯᱷᱟᱥᱴ ᱞᱮᱵᱮᱞ ᱵᱩ
ᱟᱫᱚ ᱦᱟᱸᱜ ᱥᱟᱯᱷᱟ ᱠᱚ ᱦᱟᱸᱜ ᱵᱟᱹᱧ ᱵᱟᱲᱟᱭ ᱵᱟᱹᱧ ᱵᱟᱲᱟᱭ ᱵᱟᱹᱧ ᱜᱟᱱ ᱚᱪᱚ ᱦᱚᱪᱚᱭᱟ ᱛᱚ ᱤᱧ ᱫᱚ ᱾ ᱦᱮᱞᱳ ᱾ ᱟᱨ ᱵᱟᱹᱠᱚ ᱡᱚᱢ ᱟᱸᱞᱮ ᱥᱮᱫ ᱢᱟ ᱵᱟᱹᱠᱚ ᱩᱛᱩ ᱵᱟᱲᱟᱭ ᱜᱮ ᱯᱟᱥᱮᱫ ᱡᱩᱫᱤ ᱠᱚ ᱩᱛᱩ ᱵᱟᱲᱟ ᱞᱮᱹᱠᱷᱟᱱ ᱛᱟᱞᱦᱮ ᱫᱚ ᱤᱧ ᱦᱚᱧ ᱪᱮᱫ ᱠᱮᱭᱟ ᱾ ᱵᱟᱹᱧ ᱦᱚ ᱵᱟᱹᱧ ᱵᱟᱲᱟᱭᱟ ᱛᱚ ᱟᱨ ᱚᱲᱟᱜ ᱨᱮᱦᱚᱸ ᱩᱛᱩ ᱦᱚᱸ ᱵᱟᱠᱚ ᱩᱛᱩᱭᱟ ᱠᱤᱱᱛᱩ ᱩᱱᱹᱠᱩ ᱦᱳᱭ ᱾ ᱥᱤᱢ ᱞᱟᱡ ᱫᱚ ᱵᱟᱞᱮ ᱡᱚᱢ ᱜᱮᱹᱭᱟ ᱠᱤᱱᱛᱩᱠ ᱚᱱᱟ ᱚᱱᱟ ᱤᱭᱟᱹ ᱢᱮᱨᱚᱢ ᱞᱟᱡ ᱠᱚᱸᱥᱮ, ᱥᱩᱠᱨᱤ ᱞᱟᱡ ᱚᱱᱟ ᱠᱚᱫᱚ ᱠᱩᱫᱚᱧ ᱧᱮᱞ ᱟᱠᱟᱫ ᱠᱚᱣᱟ ᱡᱚᱢ ᱫᱚ ᱥᱟᱯᱷᱟᱭᱟᱠᱚ ᱢᱚᱸᱡᱽ ᱜᱮ, ᱠᱤᱱᱛᱩ ᱥᱤᱢ ᱞᱟᱡ ᱫᱚ ᱵᱟᱹᱧ ᱧᱮᱞ ᱟᱠᱟᱜ ᱠᱚᱣᱟ ᱾
ᱥᱩᱠᱨᱤ‌ ᱞᱟᱡ ᱯᱮ ᱡᱚᱢ ᱜᱮᱭᱟ?
ᱦᱮᱸᱜ?
ᱥᱩᱛᱤᱞ
ᱦᱳᱭ ᱥᱩᱠᱨᱤ ᱞᱟᱡ ᱠᱚ ᱡᱚᱢᱟ ᱠᱚ ᱧᱮᱞ ᱠᱟᱫ ᱠᱚᱣᱟᱹᱧ ᱟᱞᱮ ᱚᱸᱰᱮᱱ ᱠᱩᱡ ᱜᱮ ᱾ ᱢᱮᱴᱮᱡ ᱤᱭᱟᱹ ᱟᱞᱮ ᱨᱮᱱ ᱠᱚ ᱜᱚᱡ ᱞᱮᱫᱤᱭᱟ ᱾
ᱚᱱᱟ ᱫᱚ ᱯᱩᱭᱞᱩᱧ ᱟᱸᱡᱚᱢ ᱠᱮ ᱥᱩᱠᱨᱤ ᱞᱟᱡ ᱦᱚᱸ ᱡᱚᱢ ᱜᱮᱭᱟ ᱾ ᱤᱧ ᱫᱚ ᱵᱤᱥᱮᱥ ᱠᱟᱹᱭᱛᱮ ᱥᱤᱢ, ᱟᱨ ᱢᱮᱹᱨᱚᱢᱟᱜ ᱟᱸᱡᱚᱢ ᱟᱠᱟᱫ-ᱟ, ᱥᱩᱠᱨᱤ ᱞᱟᱡ ᱛᱚ ᱟᱢ ᱴᱷᱮᱱ ᱜᱮᱧ ᱟᱸᱡᱚᱢ ᱠᱮᱫ, ᱠᱤᱱᱛᱩ ᱱᱚᱣᱟᱧ ᱵᱩᱡᱷᱟᱹᱣ ᱠᱮᱫᱟ ᱟᱯᱮ ᱥᱮᱱ ᱫᱚ ᱢᱟᱱᱮ ᱥᱤᱢ ᱥᱤᱢ ᱫᱚ ᱵᱟᱝ ᱟᱸ ᱠᱷᱟᱞ ᱠᱚ ᱵᱟᱝᱟ ᱵᱟᱯᱮ ᱠᱷᱟᱞ ᱠᱚᱣᱟ ᱯᱩᱴᱩᱨ ᱠᱚ ᱜᱮᱭᱟᱯᱮ ᱟᱯᱮ ᱫᱚ, ᱟᱞᱮ ᱫᱚ ᱠᱷᱟᱞ ᱾
ᱵᱟᱝ ᱜᱮ ᱥᱤᱢ ᱫᱚ ᱵᱟᱞᱮ ᱤᱭᱟᱹ ᱵᱟᱞᱮ ᱤᱭᱟᱹ ᱠᱚᱣᱟ ᱢᱟᱱᱮ ᱡᱟᱦᱟᱸ ᱫᱮᱥᱤ ᱥᱤᱢ ᱠᱚ ᱛᱟᱦᱮᱱᱟ ᱩᱠᱩ ᱫᱚ ᱵᱟᱞᱮ ᱠᱷᱟᱞ ᱠᱚᱣᱟ ᱠᱷᱟᱞ ᱫᱚ, ᱡᱟᱦᱟᱸ ᱩᱱᱠᱩ ᱯᱚᱞᱴᱤ ᱯᱩᱞᱴᱤ ᱠᱚ ᱧᱟᱢᱚᱜ ᱫᱚ ᱟᱫᱚ ᱵᱟᱡᱟᱨ ᱤᱭᱟᱹ ᱠᱷᱚᱱᱜᱮ ᱡᱟᱦᱟᱸ ᱚᱱᱟ ᱡᱟᱦᱟ ᱨᱮ ᱠᱚ ᱜᱚᱡ ᱠᱚᱫᱚ ᱯᱚᱞᱴᱤ ᱠᱚ ᱟᱫᱚ ᱚᱸᱰᱮ ᱜᱮᱹᱠᱚ ᱤᱭᱟᱹ ᱠᱷᱟᱞ ᱠᱚᱜᱮᱭᱟ, ᱟᱫᱚ ᱛᱚᱠᱷᱚᱱ ᱫᱚ ᱡᱩᱫᱤ ᱧᱮᱞ ᱞᱤᱧ ᱧᱟᱢ ᱞᱮᱠᱷᱟᱡ ᱟᱞᱮ ᱫᱚ ᱥᱟᱹᱫᱚ ᱫᱚ ᱮᱛᱮ ᱫᱚᱸᱢᱮ ᱥᱤᱵᱤᱞ ᱜᱮᱭᱟ ᱛᱚ ᱾ ᱴᱛᱟᱦᱞᱮ ᱧᱟᱢ ᱞᱮᱹᱠᱷᱟᱡ ᱫᱚᱞᱮ ᱟᱹᱜᱩ ᱛᱚᱨᱟᱭ ᱜᱮᱭᱟ ᱟᱨ ᱵᱟᱞᱮ ᱧᱟᱢ ᱞᱮᱠᱷᱟᱡ ᱫᱚ ᱡᱤᱞ ᱠᱚᱜᱮ ᱾ ᱟᱸᱫᱚ ᱞᱟᱡ ᱠᱚᱹᱫᱚ ᱵᱟᱞᱮ ᱦᱟᱛᱟᱣᱟ, ᱩᱱᱠᱩ ᱫᱚ ᱤᱭᱟᱹ ᱠᱚ ᱚᱱᱟ ᱦᱟᱹᱠᱩ ᱠᱚ ᱠᱩ ᱡᱚᱢ ᱚᱪᱩ ᱠᱚᱣᱟ ᱵᱟᱝ ᱠᱷᱟᱡ ᱩᱱᱠᱩ ᱡᱟᱦᱟᱭ ᱜᱮ ᱥᱮᱛᱟ ᱠᱚᱜᱮ ᱥᱮᱛᱟ ᱠᱚ ᱜᱮ ᱮᱢᱟ ᱠᱚᱸᱣᱟ ᱾
ᱚ ᱟᱪᱷᱟ ᱟᱪᱪᱷᱟ, ᱱᱟᱯᱟᱭ ᱜᱮ ᱾
ᱟᱨ ᱥᱩᱠᱨᱤ ᱞᱟᱡ ᱪᱟᱹᱠᱟᱧ ᱵᱟᱹᱰᱟᱭᱟ ᱟᱞᱮᱨᱮᱱ ᱥᱩᱠᱨᱤ ᱛᱟᱦᱮᱸ ᱠᱟᱱᱟ ᱟᱫᱚ ᱜᱚᱡ ᱞᱮᱫᱮᱭᱟ ᱞᱮ᱾ ᱟᱫᱚ ᱢᱤᱫᱴᱮᱜ ᱵᱩᱲᱦᱤ ᱤᱫᱤ ᱞᱮᱫᱟ ᱚᱱᱟ ᱥᱩᱠᱨᱤ ᱡᱚᱛᱚ ᱟᱫᱚ ᱩᱱᱤ ᱥᱟᱯᱷᱟ ᱠᱮᱜᱼᱟ ᱟᱨᱮ ᱤᱫᱤ ᱠᱮᱫᱟ ᱚᱲᱟᱜ᱾ ᱟᱫᱚ ᱩᱱᱤ ᱨᱮᱫᱚᱧ ᱵᱟᱲᱟᱭᱟ ᱥᱩᱠᱨᱤ ᱞᱟᱡ ᱦᱚᱸᱠᱚ ᱡᱚᱢ ᱜᱮᱭᱟ ᱯᱟᱞᱮᱜ ᱠᱤᱱᱛᱩ ᱟᱞᱮ ᱫᱚ ᱵᱟᱞᱮ ᱡᱚᱢ ᱜᱮᱭᱟ
ᱠᱮ ᱤᱧ ᱢᱟ ᱪᱤᱱᱛᱟᱹ ᱜᱮᱧ ᱵᱩᱡᱷᱟᱹᱣ ᱠᱮᱜ ᱢᱟᱱᱮ ᱢᱟᱱᱮ ᱠᱚ ᱢᱟ ᱠᱚ ᱛᱟᱦᱮᱱ ᱜᱮᱭᱟ ᱮᱸ ᱞᱚᱥᱚᱫ ᱠᱷᱟᱫᱟᱱ ᱠᱚᱨᱮ ᱟᱫᱚ ᱩᱝ ᱠᱚ ᱢᱟᱱᱮ ᱪᱮᱠᱟ ᱵᱩᱡᱷᱟᱹᱜᱼᱟ ᱪᱤᱱᱛᱟᱹ ᱞᱮᱠᱷᱟᱱ
ᱦᱮᱸ ᱛᱮᱦᱮᱱ ᱢᱟ ᱚᱝᱠᱚ ᱜᱮ ᱛᱮᱦᱮᱱ ᱜᱮ ᱥᱩᱠᱨᱤ ᱡᱤᱞ ᱵᱚᱱ ᱡᱚᱢᱟ ᱮ ᱛᱤᱱᱟᱹᱜ ᱵᱷᱟᱜᱮ ᱵᱩᱡᱷᱟᱹᱜ ᱜᱮᱭᱟ ᱚᱝᱠᱟ ᱜᱮ ᱞᱟᱡ ᱦᱚᱸ ᱵᱚᱞᱮ ᱯᱟᱞᱮᱜ ᱵᱷᱟᱜᱮ ᱵᱩᱡᱷᱟᱹᱜ ᱜᱮᱭᱟ᱾ ᱥᱤᱢ ᱦᱚᱸ ᱛᱤᱱᱟᱹᱜ ᱢᱚᱡᱽ ᱢᱚᱡᱟᱠᱚ ᱩᱝᱠᱩ ᱦᱚᱸ ᱪᱮᱜ ᱠᱚᱠᱚ ᱡᱚᱢ ᱜᱮᱭᱟ᱾
ᱟᱢᱮᱢ ᱡᱚᱢ ᱟᱢᱮᱢ ᱡᱚᱢ
ᱦᱮᱸ᱾
ᱡᱚᱢ ᱫᱚ ᱵᱟᱹᱧ ᱡᱚᱢ ᱵᱤᱰᱟᱹᱣ ᱠᱟᱜᱼᱟ ᱟᱫᱚ ᱠᱚ ᱢᱮᱱ ᱜᱮᱭᱟ ᱛᱚ ᱵᱷᱟᱜᱮ ᱵᱩᱡᱷᱟᱹᱜ ᱜᱮᱭᱟ᱾ ᱡᱚᱢ ᱢᱟ ᱵᱟᱝ ᱡᱚᱢ ᱦᱩᱭ ᱠᱟᱱᱟ᱾
ᱟᱪᱪᱷᱟ᱾
ᱟᱨ ᱡᱚᱛᱚ ᱦᱚᱲ ᱫᱚ ᱵᱟᱠᱚ ᱡᱚᱢᱟ ᱡᱚᱛᱚ ᱵᱚᱞᱮ ᱟᱹᱲᱤᱥᱚᱜ ᱜᱮᱭᱟ ᱠᱚ ᱛᱚ᱾
ᱵᱟᱝᱟ ᱥᱟᱹᱨᱤ ᱠᱟᱛᱷᱟ᱾ ᱩᱝᱠᱩ ᱞᱚᱥᱚᱫ ᱠᱚᱨᱮ ᱠᱚᱸ ᱛᱟᱦᱮᱱᱟ ᱛᱤᱱᱟᱹᱜ ᱡᱚᱸᱫᱽᱨᱟ ᱨᱮᱠᱚ ᱛᱟᱦᱮᱱᱟ ᱩᱝᱠᱩᱣᱟᱜ ᱞᱟᱡ ᱮᱢ ᱡᱚᱢᱟ ᱠᱟᱹᱴᱤᱡ ᱪᱤᱱᱛᱟᱹ ᱩᱭᱦᱟᱹᱨ ᱪᱤᱱᱛᱟᱹ ᱞᱮᱠᱷᱟᱱ ᱜᱮ ᱟᱫᱚ ᱵᱟᱝ ᱡᱚᱢ ᱥᱟᱱᱟᱣᱟ ᱥᱮ᱾
ᱟᱫᱚ ᱦᱮᱸ ᱫᱚ ᱚᱝᱠᱟ ᱟᱫᱚ ᱩᱱᱟᱹᱜ ᱡᱚᱸᱫᱽᱨᱟ ᱠᱚ ᱛᱟᱦᱮᱱ ᱨᱮᱦᱚᱸ ᱥᱩᱠᱨᱤ ᱡᱤᱞ ᱠᱤ ᱡᱚᱢ ᱠᱚ ᱵᱟᱹᱜᱤᱭᱫᱟ ᱦᱚᱲ?
ᱡᱚᱛᱚᱠᱷᱚᱱ ᱡᱚᱸᱫᱽᱨᱟ᱾ ᱡᱷᱚᱛᱚ ᱠᱷᱚᱱ ᱡᱚᱸᱫᱽᱨᱟ ᱫᱚ ᱩᱝᱠᱩ ᱜᱮᱠᱚ ᱢᱮᱛᱟᱣ ᱠᱚᱣᱟ ᱥᱩᱠᱨᱤ ᱜᱮ ᱟᱨ ᱠᱤᱱᱛᱩ ᱥᱩᱠᱨᱤᱭᱟᱜ ᱡᱤ ᱡᱤᱞᱟᱜ ᱜᱮ ᱵᱚᱦᱩᱛ ᱴᱮᱥ ᱛᱟᱠᱚ᱾
ᱦᱳᱭ ᱦᱳᱭ ᱩᱝᱠᱩᱣᱟᱜ ᱜᱮ ᱛᱚ ᱤᱭᱟᱹ ᱫᱚ ᱫᱚᱢᱮ ᱤᱭᱟᱹ ᱥᱤᱵᱤᱞ ᱛᱟᱠᱚᱣᱟ᱾ ᱟᱫᱚ ᱚᱝᱠᱟ ᱜᱮᱭᱟ ᱟᱨ ᱡᱚᱛᱚ ᱦᱚᱲ ᱞᱟᱡ ᱵᱟ ᱠᱚ ᱡᱚᱢᱟ ᱟᱞᱮ ᱦᱚᱸ ᱚᱝᱠᱟ ᱜᱮ ᱞᱟᱡ ᱵᱟᱞᱮ ᱡᱚᱢᱟ ᱤᱭᱟᱹ ᱠᱚ ᱞᱟᱡ ᱠᱚ ᱚᱱᱮ ᱥᱤᱢ ᱞᱟᱡ ᱠᱚ ᱢᱮᱨᱩᱢ ᱞᱟᱡ ᱠᱚ᱾ ᱟᱫᱚ ᱤᱧ ᱵᱟᱵᱟ ᱜᱮ ᱡᱚᱢ ᱜᱮᱭᱟᱭ ᱢᱮᱨᱚᱢ ᱞᱟᱡ ᱠᱚᱫᱚ ᱡᱟ-ᱡᱟᱦᱟᱸᱭ ᱡᱩᱫᱤ ᱠᱚ ᱚᱝᱠᱟ ᱠᱚ ᱥᱟᱯ ᱯᱟᱭ ᱠᱟᱛᱮᱜ ᱠᱚ ᱩᱛᱩᱭ ᱠᱷᱟᱱ ᱟᱫᱚ ᱛᱚᱠᱷᱚᱱ ᱫᱚ ᱡᱩᱫᱤ ᱠᱚ ᱮᱢᱟᱭ ᱞᱮᱠᱷᱟᱱ ᱫᱚ ᱡᱚᱢ ᱜᱮᱭᱟᱭ᱾
ᱦᱚᱸ ᱤᱧ ᱫᱚ ᱯᱩᱭᱞᱩᱧ ᱡᱟ ᱦᱳᱠ ᱠᱩᱞᱦᱤ ᱵᱟᱲᱟ ᱠᱚ ᱞᱟᱹᱜᱤ ᱱᱚᱛᱮ ᱦᱚᱸ ᱡᱚᱫᱤ ᱠᱚ ᱡᱩᱫᱤ ᱠᱚ ᱡᱚᱢ ᱵᱟᱲᱟ ᱠᱟᱜ ᱠᱷᱟᱱ ᱫᱚ ᱤᱧ ᱦᱚᱸ ᱟᱡᱚᱢᱟ ᱩᱝᱠᱩ
ᱦᱚᱸ ᱟᱫᱚ ᱤᱧᱦᱚᱸ ᱯᱟᱹᱦᱤᱞᱧ ᱧᱮᱞ ᱠᱮᱜ ᱠᱚᱣᱟ ᱵᱚᱞᱮ ᱥᱩᱠᱨᱤ ᱞᱟᱡ ᱠᱚ ᱡᱚᱢ ᱜᱮᱭᱟ ᱠᱤ ᱟᱫᱚ ᱠᱚ ᱢᱮᱱᱮᱜ ᱠᱟᱱ ᱜᱮ ᱦᱮᱸ ᱥᱟᱯᱷᱟ ᱞᱮᱠᱷᱟ ᱫᱚ ᱤᱭᱟᱹ ᱥᱟᱯᱷᱟ ᱠᱟᱛᱮᱜ ᱩᱛᱩ ᱞᱮᱠᱷᱟᱡ ᱫᱚᱢᱮ ᱪᱚᱨᱚᱠ ᱵᱚᱞᱮ ᱵᱩᱡᱷᱟᱹᱜᱼᱟ ᱚᱝᱠᱟ ᱠᱚ ᱢᱮᱱᱫᱟ ᱛᱚ᱾
ᱵᱟᱝ ᱡᱚᱢ ᱵᱟᱲᱟ ᱵᱟᱝ ᱦᱩᱭ ᱠᱟᱱᱟ ᱛᱚ ᱟᱫᱚ ᱵᱟᱹᱧ ᱡᱚᱢᱟ ᱛᱷᱚ ᱟᱹᱲᱤᱥ ᱜᱮ ᱵᱩᱡᱷᱟᱹᱜᱼᱟ ᱦᱩᱸ ᱵᱟᱹᱧ ᱡᱚᱢ ᱞᱮᱫᱟ ᱵᱟᱝᱟ ᱡᱚᱢ ᱫᱚ ᱵᱟᱹᱧ ᱡᱚᱢ ᱵᱤᱰᱟᱹᱣ ᱠᱟᱜᱼᱟ᱾ ᱢᱟᱱᱮ ᱢᱮᱨᱚᱢ ᱞᱟᱡ ᱦᱚᱸ ᱥᱮ ᱥᱤᱢ ᱞᱟᱡ ᱥᱮ ᱥᱩᱠᱨᱤ ᱞᱟᱡ ᱡᱟᱦᱟᱱ ᱠᱚᱨᱮᱱᱟᱜ ᱵᱟᱹᱧ ᱡᱚᱢ ᱞᱮᱟᱜᱟᱣ ᱠᱟᱜᱼᱟ ᱡᱤᱞ ᱫᱚᱹᱧ ᱡᱚᱢ ᱠᱟᱜ ᱜᱮᱭᱟ᱾
ᱟ ᱱᱚᱛᱣ ᱵᱟᱵᱟ ᱮᱛᱚ ᱫᱟᱢ ᱮᱛᱚ ᱫᱟᱢ ᱥᱩᱠᱨᱤᱭᱟ ᱯᱟᱸᱥᱚ ᱪᱷᱚᱥᱚ ᱴᱟᱠᱟ ᱠᱤᱞᱳ ᱵᱟᱵᱟᱞᱳ, ᱟᱨ ᱡᱚᱠᱷᱚᱱ ᱯᱚᱨᱚᱵ ᱯᱩᱱᱟᱹᱭ ᱫᱤᱱ ᱨᱮ ᱡᱩᱫᱤ ᱟᱹᱠᱷᱤᱨᱧᱚᱜᱼᱟ ᱵᱟᱵᱟ ᱨᱮ ᱥᱟᱛᱥᱚ ᱴᱟᱠᱟ ᱥᱮᱴᱮᱨ ᱜᱚᱫᱟᱭ ᱾
ᱢᱤᱫ ᱜᱷᱟᱹᱲᱤᱡ ᱛᱮ ᱚᱱᱟ ᱥᱩᱠᱨᱤ ᱡᱤᱞ ᱢᱤᱫ ᱜᱷᱟᱹᱲᱤ ᱛᱮ ᱟᱠᱷᱨᱤᱧ ᱪᱟᱵᱟᱜ ᱜᱮᱭᱟ ᱾ ᱵᱚᱪᱚᱝ ᱦᱚᱲ ᱵᱟᱠᱚ ᱟᱱᱴᱟᱜ ᱜᱮᱭᱟ ᱵᱟᱠᱚ ᱧᱟᱢ ᱜᱮᱭᱟ ᱡᱤᱞ, ᱥᱩᱠᱨᱤ ᱡᱤᱞ ᱾
ᱦᱮᱸ ᱾
ᱡᱚᱠᱷᱚᱱ ᱠᱚ ᱟᱛᱩ ᱠᱚᱨᱮ ᱢᱤᱫᱴᱮᱡ ᱟᱛᱩ ᱨᱮᱠᱚ ᱜᱚᱡᱮᱭᱟ ᱛᱚᱠᱷᱚᱱ ᱫᱚ ᱟᱫᱚ ᱞᱤᱥᱴ ᱠᱟᱜᱼᱟ ᱠᱚ ᱧᱩᱛᱩᱢ ᱠᱚᱠᱚ ᱚᱞ ᱫᱚᱦᱚ ᱠᱟᱜᱼᱟ ᱟᱜᱮ ᱨᱮ ᱚᱠᱚᱭ ᱛᱤᱱᱟᱹᱜ ᱠᱤᱞᱳ ᱦᱟᱛᱟᱣᱟᱭ ᱾ ᱵᱟᱝᱠᱷᱟᱱ ᱫᱚ ᱟᱨ ᱪᱟᱱᱥ ᱜᱮ ᱵᱟᱹᱱᱩᱜᱼᱟ ᱵᱟᱠᱩ ᱵᱟᱠᱚ ᱧᱟᱢᱟ ᱡᱤᱞ ᱜᱮ ᱾
ᱟᱨ ᱱᱚᱣᱭᱟ ᱵᱷᱟᱹᱜᱤ ᱵᱷᱟᱹᱜᱤ ᱱᱤᱭᱚᱢ ᱠᱟᱱᱟ ᱱᱚᱣᱟ ᱫᱚ ᱡᱮ ᱞᱤᱥᱴ ᱛᱚᱨ ᱠᱟᱜ ᱠᱷᱟᱱ ᱫᱚ ᱠᱷᱟᱹᱯᱨᱤ ᱠᱚ ᱵᱟᱝ ᱦᱩᱭᱩᱜ-ᱟ ᱤᱱᱟᱹ ᱠᱷᱟᱡᱟᱹᱰᱤ ᱵᱷᱟᱹᱜᱤ ᱱᱤᱭᱚᱢ ᱠᱟᱱᱟ ᱾
ᱟᱨᱚ ᱤᱭᱟᱹ
ᱪᱮᱫ?
ᱛᱟᱦᱞᱮ ᱟᱯᱮ ᱥᱮᱱ ᱫᱚ ᱪᱮᱫ ᱟᱯᱮ ᱫᱚ ᱪᱮᱫ ᱡᱤᱞ ᱠᱚᱯᱮ ᱡᱚᱢ ᱵᱟᱲᱟᱭ ᱜᱮᱭᱟ?
ᱟᱞᱮ ᱫᱚ ᱡᱷᱚᱛᱚ ᱡᱤᱞ ᱜᱮ, ᱮᱸ ᱫᱟᱜ ᱟᱭᱟ ᱾ ᱵᱷᱟᱭ ᱥᱮᱸᱫᱽᱨᱟᱭ ᱪᱟᱞᱟᱜᱼᱟ ᱤᱭᱟᱹ ᱵᱤᱨ ᱜᱩᱰᱩᱭ ᱥᱟᱵ ᱟᱹᱜᱩᱭᱭᱟ ᱢᱤᱫ ᱫᱷᱟᱣ ᱢᱤᱫ ᱫᱷᱟᱣ ᱟᱨᱦᱚᱸ ᱪᱮᱫ ᱦᱮᱸᱪ ᱯᱟᱣᱨᱟ ᱠᱚ ᱪᱮᱞᱤ ᱠᱚ ᱠᱚ ᱥᱟᱵ ᱟᱹᱜᱩ ᱠᱚᱣᱟ ᱛᱟᱯᱚᱨᱮ ᱛᱩᱭᱩ ᱠᱚᱠᱚ ᱤᱭᱟᱹ ᱠᱚᱣᱟ ᱯᱟᱹᱥᱤ ᱠᱚᱣᱟ ᱠᱚ ᱟᱹᱰᱤ ᱞᱮᱠ ᱠᱟᱱ ᱟᱹᱰᱤ ᱞᱮᱠᱟᱱ ᱠᱚ ᱥᱛᱟᱲᱟᱜ ᱾ ᱦᱳᱭ ᱾
ᱟᱞᱮ ᱥᱮᱱ ᱦᱚᱸ ᱤᱭᱟᱹ ᱫᱚᱢᱮ ᱢᱮᱱᱟᱜ ᱠᱚᱣᱟ ᱛᱩᱭᱩ ᱟᱫᱚ ᱛᱩᱭᱩ ᱢᱟ ᱟᱞᱮ ᱥᱮᱱ ᱦᱚᱸ ᱢᱟᱱᱮ ᱡᱚᱢ ᱫᱚᱠᱚ ᱡᱚᱢ ᱠᱚᱜᱮᱭᱟ ᱡᱚᱛᱚ ᱦᱚᱲ ᱫᱚ ᱵᱟᱠᱚ ᱡᱚᱢ ᱠᱚᱜᱮᱭᱟ ᱾ ᱟᱯᱮ ᱥᱮᱱ ᱠᱚ ᱡᱚᱢ ᱠᱚᱜᱮᱭᱟ ᱛᱩᱭᱩ ᱥᱮ ᱵᱟᱝ?
ᱦᱮᱸ ᱦᱮᱸ ᱾ ᱧᱟᱢ ᱞᱮᱠᱷᱟᱱ ᱜᱮᱠᱚ ᱢᱟᱱᱮ ᱩᱱᱠᱩ ᱫᱚᱠᱚ ᱞᱟᱹᱭᱟ ᱜᱮ ᱥᱮ ᱩᱱᱠᱩᱣᱟᱜ ᱢᱟᱭᱟᱢ ᱫᱚ ᱵᱚᱦᱩᱛ ᱨᱟᱱ ᱞᱮᱠ ᱠᱟᱭ ᱠᱟᱹᱢᱤᱭᱟ ᱡᱟᱦᱟᱸᱱᱟᱜ ᱨᱩᱣᱟᱹ ᱡᱩᱫᱤ ᱦᱚᱲᱢᱚ ᱨᱮ ᱛᱟᱦᱮᱱᱟ ᱾ ᱛᱟᱦᱚᱞᱮ ᱠᱷᱟᱱ ᱫᱚ ᱨᱩᱣᱟᱹ ᱪᱟᱵᱟ ᱩᱛᱟᱹᱨᱚᱜᱼᱟ ᱟᱹᱱᱤᱡ ᱚᱱᱟ ᱠᱚᱛᱮ ᱾ ᱚᱱᱟ ᱚᱱᱟ ᱚᱱᱟ ᱡᱩᱫᱤ ᱚᱱᱟ ᱡᱤᱞ ᱡᱚᱢ ᱞᱮᱱᱠᱷᱟᱱ ᱛᱩᱭᱩ ᱡᱤᱞ ᱾ ᱛᱟᱭᱚᱢ ᱛᱮ ᱟᱫᱚ ᱠᱚ ᱠᱚᱢ ᱪᱟᱵᱟᱭᱮᱱᱟ ᱥᱮ ᱚᱱᱟ ᱚᱱᱟ ᱠᱚ ᱵᱟᱰᱟᱭ
ᱤᱧ ᱦᱚᱸᱛᱚ ᱚᱱᱠᱟ ᱢᱟᱸᱧ ᱟᱸᱡᱚᱢ ᱠᱟᱜ ᱜᱮ ᱟᱵᱟᱨᱤᱧ ᱟᱸᱡᱚᱢ ᱠᱟᱜᱼᱟ ᱛᱩᱭᱩ ᱫᱚ ᱦᱚᱲ ᱠᱚᱠᱚ ᱤᱭᱟᱹ ᱜᱮᱨ ᱠᱚᱜᱮᱭᱟ ᱾
ᱦᱳᱭ ᱛᱚ ᱢᱤᱫ ᱵᱚᱛᱚᱨ ᱦᱚᱸ ᱛᱟᱦᱮᱱᱟ ᱚᱱᱟ ᱥᱟᱶ ᱛᱮᱦᱚᱸ ᱢᱟᱱᱮ ᱦᱚᱲᱟᱜ ᱫᱚ ᱪᱮᱫ ᱢᱮᱫᱴᱟᱝ ᱞᱟᱞᱥᱟ ᱛᱟᱦᱮᱱᱟ ᱥᱮ ᱾ ᱚᱱᱟ ᱠᱷᱟᱹᱛᱤᱨ ᱛᱮ ᱡᱚᱢ ᱠᱚᱣᱟ ᱠᱚ, ᱢᱟᱱᱮ ᱵᱚᱛᱚᱨ ᱵᱟᱠᱚ ᱵᱚᱛ ᱵᱚᱛᱨᱚᱜ ᱨᱮᱦᱚᱸ ᱠᱚ ᱚᱱᱠᱟ ᱡᱟᱦᱟᱸ ᱞᱮᱠᱟ ᱛᱮᱜᱮ ᱠᱚ ᱢᱟᱱᱮ ᱩᱱᱤ ᱫᱚᱠᱚ ᱯᱟᱹᱥᱤᱭ ᱜᱮᱭᱟ ᱟᱠᱚᱣᱟᱜ ᱡᱟᱞ ᱨᱮᱠᱚ ᱠᱷᱟᱸᱪᱟᱭ ᱜᱮᱭᱟ ᱚᱱᱠᱟ ᱵᱮᱯᱟᱨ ᱾ ᱦᱩᱸᱜ -ᱩᱸ ᱟᱫᱚ ᱚᱱᱟ ᱜᱮ ᱢᱤᱫ ᱫᱷᱟᱣ ᱞᱟᱹᱭ ᱟᱠᱚ ᱚᱱᱟ ᱡᱤᱞ ᱡᱚᱢ ᱢᱮ ᱾ ᱠᱷᱟᱱ ᱢᱟᱱᱮ ᱤᱭᱟᱹ ᱟᱢ ᱢᱟᱱᱮ ᱡᱟᱦᱟᱸ ᱨᱩᱣᱟᱹ ᱜᱮ ᱥᱩᱥᱛᱷᱚ ᱩᱛᱟᱹᱨᱚᱜ ᱟᱢ ᱾
ᱦᱩᱸ ᱾ ᱤᱧ ᱫᱚ ᱚᱱᱮ ᱛᱚᱯᱟ ᱠᱚᱠᱚ ᱦᱚᱲ ᱠᱚᱛᱚ ᱟᱫᱚ ᱛᱚᱠᱷᱚᱱ ᱠᱚ ᱜᱚᱝᱜᱷᱚᱨ ᱵᱟᱲᱟ ᱠᱟᱜ-ᱟ, ᱤᱧ ᱫᱚ ᱢᱮᱱ ᱫᱟᱠᱚ ᱡᱚᱢ ᱠᱚᱣᱟ ᱥᱮ ᱪᱮᱫ ᱦᱚᱲ ᱠᱚᱦᱚᱸ ᱟᱫᱚ ᱚᱱᱟ ᱠᱷᱟᱹᱛᱤᱨ ᱛᱮ ᱡᱚᱢ ᱵᱟᱝ ᱵᱩᱡᱷᱟᱹᱣᱤᱧ ᱜᱮᱭᱟ ᱾
ᱦᱚᱸ ᱾
ᱛᱳᱭᱳ ᱠᱚᱜᱮ, ᱵᱚᱛᱚᱨ ᱜᱮ ᱟᱨ ᱦᱩᱠᱩ ᱥᱮᱠᱟᱜ ᱾ ᱦᱮᱸ ᱟᱨ ᱚᱲᱟᱜ ᱠᱚᱠᱚ ᱦᱤᱡᱩᱜᱼᱟ ᱟᱞᱮ ᱚᱲᱟᱜ ᱛᱩᱭᱩ ᱟᱭᱢᱟ ᱰᱷᱮᱨ ᱠᱟᱛᱮᱜ ᱠᱚ ᱦᱤᱡᱩᱜ ᱜᱮᱭᱟ ᱾
ᱚᱸ ᱦᱚ
ᱦᱮᱸᱥᱮ ᱟᱨ ᱡᱟᱦᱟᱸ ᱜᱟᱡᱟᱲ ᱜᱮᱭᱟ ᱜᱤᱰᱤᱭᱟᱹ ᱠᱚ ᱟᱫᱚ ᱚᱸᱰᱮ ᱩᱝᱠᱩ